ᱦᱮᱞᱳ,
ᱮᱸ ᱡᱚᱦᱟᱨ ᱜᱮ᱾
ᱦᱳᱭ ᱡᱚᱦᱟᱨ ᱜᱮ᱾
ᱮᱸ ᱟᱸᱡᱚᱢ ᱧᱟᱢᱚᱜ ᱠᱟᱱ ᱛᱤᱧᱟᱹ ᱨᱚᱲ ᱠᱚ?
ᱦᱳᱭ ᱟᱸᱡᱚᱢᱚᱜ ᱠᱟᱱᱟ᱾
ᱟᱪᱪᱷᱟ ᱪᱮᱫ ᱠᱚ ᱪᱤᱠᱟᱹ ᱵᱟᱲᱟᱭ ᱦᱳᱭᱩᱜ ᱠᱟᱱᱟ?
ᱪᱤᱠᱟᱹ ᱦᱚᱸ ᱵᱟᱝ ᱚᱲᱟᱜ ᱠᱚᱨᱮ ᱜᱮ᱾
ᱚᱸ ᱡᱚᱢ ᱵᱟᱲᱟ ᱫᱚ ᱦᱳᱭᱱᱟ ᱥᱮ ᱵᱟᱝᱟ?
ᱦᱸ ᱦᱳᱭ ᱠᱟᱱᱟ᱾
ᱟᱪᱪᱷᱟ, ᱪᱮᱫ ᱠᱚᱯᱮ ᱡᱚᱢ ᱵᱟᱲᱟ ᱠᱮᱫᱟ?
ᱫᱟᱠᱟ,
ᱚ ᱠᱷᱟᱹᱞᱤ ᱫᱟᱠᱟ ᱥᱩᱢᱩᱝ ᱜᱮ?
ᱵᱟᱝ ᱩᱛᱩ ᱦᱚᱸ᱾
ᱦᱳᱭ ᱛᱚ ᱟᱫᱚ ᱪᱮᱫ ᱩᱛᱩ
ᱦᱟᱠᱩ, ᱦᱟᱠᱩ ᱞᱮ ᱩᱛᱩ ᱠᱮᱫ, ᱩᱛᱩ ᱞᱮᱫᱟ᱾
ᱟᱪᱪᱷᱟ ᱪᱮᱫ ᱟᱯᱮ ᱫᱚ ᱵᱟᱡᱟᱨ ᱠᱷᱚᱱ ᱯᱮ ᱠᱤᱨᱤᱧ ᱟᱹᱜᱩ ᱟᱠᱟᱫ ᱠᱚᱣᱟ ᱥᱮ ᱱᱚᱜᱼᱚᱭ ᱫᱟᱜ ᱠᱮᱫ ᱛᱮ ᱱᱟᱹᱭ ᱠᱚᱨᱮ ᱠᱷᱚᱱ ᱯᱮ ᱟᱹᱜᱩ ᱟᱠᱟᱫ ᱠᱚᱣᱟ᱾
ᱦᱳᱭ ᱵᱟᱡᱟᱨ ᱠᱷᱚᱱ ᱜᱮ᱾
ᱦᱮᱸ ᱚ ᱟᱪᱪᱷᱟ ᱛᱟᱦᱚᱞᱮ ᱵᱮᱹᱥ ᱵᱟᱲᱟ ᱜᱮᱛᱚ ᱾
ᱦᱩᱸ ᱵᱮᱹᱥ ᱵᱟᱲᱟ ᱜᱮ ᱾
ᱟᱪᱪᱷᱟ ᱾ ᱛᱟᱦᱚᱞᱮ ᱚᱲᱟᱜ ᱠᱚᱨᱮ ᱫᱚ ᱚᱠᱚᱭ ᱠᱚ ᱢᱮᱱᱟᱜ ᱠᱚᱣᱟ?
ᱚᱲᱟᱜ ᱠᱚᱨᱮ ᱫᱚ, ᱡᱚᱛᱚ ᱦᱚᱲᱜᱮ ᱢᱮᱱᱟᱜ ᱠᱚᱣᱟ ᱾
ᱟᱪᱪᱷᱟ ᱟᱨ ᱞᱟᱹᱭᱫᱟᱹᱧ ᱡᱮ ᱟᱯᱮ ᱥᱮᱫ ᱫᱚ ᱱᱟᱹᱭ ᱠᱚ ᱢᱮᱱᱟᱜᱼᱟ ᱥᱮ ᱵᱟᱝᱟ?
ᱵᱟᱝ ᱾
ᱵᱟᱹᱱᱩᱜ-ᱟ ᱟᱯᱮ ᱥᱮᱫ ᱱᱟᱹᱭ?
ᱩᱸᱦᱩᱜ ᱵᱟᱹᱱᱩᱜᱼᱟ ᱾
ᱟᱪᱪᱷᱟ, ᱛᱟᱦᱞᱮ ᱟᱯᱮ ᱛᱮᱫᱚ ᱪᱮᱫ ᱠᱚ ᱞᱟᱹᱭᱟ ᱪᱟᱥᱵᱟᱥ ᱠᱟᱹᱢᱤ ᱠᱚ ᱦᱩᱭᱩᱜ ᱠᱟᱱ ᱛᱟᱯᱮᱭᱟ ᱥᱮ ᱵᱟᱝ ᱟᱯᱮ ᱥᱮᱫ ᱫᱚ?
ᱟᱞᱮ ᱱᱚᱛᱮ ᱫᱚ ᱪᱟᱥ ᱵᱟᱝ ᱦᱩᱭᱩᱜ ᱜᱮᱭᱟ ᱾ ᱚᱱᱟ ᱫᱚ
ᱪᱮᱫ ᱢᱟᱱᱮ ᱦᱩᱲᱩ ᱠᱚ ᱵᱟᱯᱮ ᱨᱚᱦᱚᱭ ᱜᱮᱭᱟ ᱟᱯᱮ ᱥᱮᱫ ᱫᱚ?
ᱨᱚᱦᱚᱭ ᱜᱮᱭᱟᱞᱮ᱾ ᱠᱤᱱᱛᱩ ᱥᱟᱺᱜᱤᱧ ᱜᱮᱭᱟ ᱱᱤᱭᱟᱹ ᱫᱷᱟᱣ ᱫᱚ ᱵᱟᱞᱮ ᱪᱟᱥ ᱠᱟᱫᱟ ᱾
ᱚ ᱪᱮᱫᱟᱜ ᱫᱟᱜ ᱠᱚ ᱵᱟᱝ ᱡᱚᱨᱚ ᱟᱠᱟᱫᱟᱭ ᱥᱮ ᱪᱮᱫ ᱟᱯᱮ ᱥᱮᱫ ᱫᱚ?
ᱫᱟᱜ ᱫᱚ ᱡᱚᱨᱚ ᱟᱠᱟᱫᱟᱭ ᱠᱤᱱᱛᱩ ᱵᱟᱞᱮ ᱪᱟᱥ ᱠᱟᱫᱟ ᱾
ᱚ ᱟᱪᱪᱷᱟ ᱚ ᱡᱟᱦᱟᱸᱱᱟᱜ ᱞᱟᱹᱭ ᱵᱤᱱ,
ᱦᱮᱸ ᱞᱮᱭᱤᱧ
ᱦᱳᱭ ᱦᱳᱭ ᱪᱮᱫᱟᱜ ᱵᱟᱝ ᱾ ᱟᱪᱪᱷᱟ ᱞᱟᱹᱭ ᱵᱟᱝ ᱦᱩᱭᱩᱜ ᱛᱟᱵᱤᱱᱟ ᱛᱚ ᱠᱟᱨᱚᱱ ᱪᱩᱯᱪᱟᱯ ᱢᱮᱱᱟᱜ ᱵᱤᱱᱟ ᱛᱚ ᱟᱫᱚ ᱱᱚᱣᱟ ᱮᱯ ᱨᱮᱫᱚ ᱩᱱ ᱜᱷᱟᱹᱲᱤᱡ ᱪᱩᱯᱪᱟᱯ ᱛᱟᱦᱮᱸ ᱫᱚ ᱵᱟᱝ ᱜᱟᱱᱚᱜ ᱜᱮᱭᱟ ᱾ ᱛᱚ ᱞᱟᱹᱭᱫᱟᱹᱧ ᱡᱮ ᱟᱯᱮ ᱥᱮᱫ ᱫᱚ ᱫᱟᱨᱮᱹ ᱠᱚ ᱢᱮᱱᱟᱜᱼᱟᱥᱮ ᱵᱤᱨ ᱠᱚ ᱥᱮ ᱢᱮᱱᱟᱜ ᱟᱥᱮ ᱵᱟᱝᱟ?
ᱵᱤᱨ ᱫᱚ ᱵᱟᱹᱱᱩᱜᱼᱟ, ᱱᱚᱣᱟ ᱫᱚ ᱥᱚᱦᱚᱨ ᱠᱟᱱᱟ ᱥᱮ ᱾
ᱚᱻ
ᱞᱟᱹᱭ ᱵᱤᱱ ᱡᱟᱦᱟᱸᱱᱟᱜ ᱡᱩᱫᱤ ᱞᱟᱹᱭ ᱵᱩᱡᱷᱟᱹᱣ ᱠᱟᱜ ᱵᱤᱱ ᱠᱷᱟᱱ ᱞᱟᱹᱭ ᱵᱤᱱ ᱾ ᱠᱩᱞᱤ ᱛᱮᱱᱟᱜ ᱥᱮ ᱡᱟᱦᱟᱸᱱᱟᱜ ᱠᱚ ᱵᱟᱝ ᱵᱟᱲᱟᱭ ᱠᱟᱱᱟ ᱦᱮᱸ ᱥᱮ ᱾
ᱩᱻ ᱟᱪᱪᱷᱟ ᱾
ᱥᱮ ᱟᱯᱮᱫᱚ ᱟᱯᱮ ᱥᱮᱫ ᱛᱮ ᱦᱚᱲ ᱛᱮᱠᱚ ᱨᱚᱲᱟ ᱥᱮ ᱵᱟᱝ ᱥᱮ ᱵᱟᱯᱮ ᱵᱟᱲᱟᱭᱟ ᱟᱯᱮ ᱫᱚ? ᱚᱱᱟ ᱠᱷᱟᱹᱛᱤᱨ ᱛᱮ ᱯᱟᱪᱮᱫ ᱨᱚᱲ ᱠᱚ ᱵᱟᱝ ᱟᱸᱡᱚᱢᱚᱜ ᱠᱟᱱ ᱛᱟᱯᱮᱭᱟ ᱾
ᱨᱚᱲ ᱜᱮᱭᱟᱞᱮ ᱾
ᱛᱚ ᱨᱚᱲ ᱛᱮᱫᱚ ᱪᱤᱠᱟᱹᱜ ᱠᱟᱱᱛᱮ ᱡᱮᱹ ᱨᱚᱲ ᱠᱚ ᱵᱟᱝ ᱟᱸᱡᱚᱢ ᱧᱟᱢᱚᱜ ᱠᱟᱱ ᱫᱚ?
ᱚᱠᱚᱭᱟᱜ ᱨᱚᱲ ᱾
ᱚᱱᱮ ᱛᱚᱫᱚ ᱮᱱᱟᱱ ᱠᱷᱚᱱ ᱞᱟᱹᱭ ᱦᱩᱭᱩᱜ ᱠᱟᱱᱟ ᱡᱮ ᱡᱟᱸᱦᱟᱱᱟᱜ ᱠᱷᱚᱭ ᱠᱩᱞᱤ ᱛᱮᱱᱟᱜ ᱢᱮᱱᱟᱜ ᱠᱷᱟᱱ ᱥᱮ ᱡᱟᱸᱦᱟᱱᱟᱜ ᱞᱟᱹᱭ ᱛᱮᱱᱟᱜ ᱢᱮᱱᱟᱜ ᱠᱷᱟᱱ ᱞᱟᱹᱭᱢᱮ᱾ ᱠᱤᱱᱛᱩ ᱪᱮᱫ ᱦᱚᱸᱛᱚ ᱵᱟᱢ ᱞᱟᱹᱭ ᱵᱟᱲᱟᱭᱫᱟ᱾
ᱞᱟᱹᱭᱫᱤᱧ᱾
ᱦᱳᱭ ᱞᱟᱹᱭ ᱢᱮ᱾
ᱟᱯᱮ ᱚᱱᱛᱮ ᱫᱚ ᱪᱟᱥ ᱦᱩᱭᱩᱜ ᱜᱮᱭᱟ?
ᱦᱮᱸ ᱪᱟᱥ ᱦᱩᱭᱩᱜ ᱜᱮᱭᱟ, ᱫᱚᱢᱮ ᱫᱟᱜ ᱵᱟᱲᱟ ᱟᱜ ᱞᱮᱭᱟ ᱱᱤᱭᱟᱹ ᱥᱩᱢᱚᱭ ᱛᱚ ᱛᱚ᱾ ᱟᱫᱚ ᱱᱚᱜ-ᱚᱭ ᱦᱚ ᱦᱚᱞᱟ ᱢᱟᱫᱷᱮᱨ ᱠᱤᱪᱷᱩᱞ ᱞᱮ ᱪᱟᱵᱟ ᱟᱠᱟᱫᱟ, ᱟᱫᱚ ᱛᱤᱦᱤᱧ ᱫᱚ ᱠᱟᱹᱴᱤᱡ ᱚᱲᱟᱜ ᱨᱮ ᱚᱠᱚᱭ ᱦᱚᱸ ᱵᱟᱹᱱᱩᱜ ᱠᱚᱣᱟ ᱛᱚ, ᱵᱟᱡᱟᱨ ᱥᱮᱫ ᱠᱚ ᱪᱟᱞᱟᱣ ᱠᱟᱱᱟ᱾ ᱛᱚ, ᱛᱤᱦᱮᱧ ᱫᱚ ᱦᱟᱴ ᱢᱮᱱᱟᱜ ᱛᱟᱞᱮᱭᱟ᱾ ᱛᱚ, ᱛᱤᱦᱤᱧ ᱫᱚ ᱵᱟᱝ ᱠᱟᱛᱮᱜ ᱟᱫᱚ ᱟᱵᱟᱨ ᱜᱟᱯᱟ ᱠᱷᱚᱱ ᱮᱦᱚᱵ ᱦᱩᱭᱩᱜ-ᱟ᱾
ᱩᱸᱻ ᱟᱫᱚ ᱟᱯᱮ ᱜᱮ ᱵᱟᱯᱮ ᱪᱟᱥᱟ, ᱪᱮᱫ ᱟᱯᱮ ᱫᱚ ᱠᱤᱨᱤᱧ ᱪᱟᱣᱞᱮ ᱯᱮ ᱡᱚᱢᱟ ᱥᱮ ᱪᱮᱫ?
ᱦᱮᱸ ᱟᱞᱮ ᱱᱚᱛᱮ ᱫᱚ ᱡᱷᱚᱛᱚᱢ ᱠᱤᱪᱷᱩ ᱜᱮ ᱠᱤᱨᱤᱧ᱾
ᱚᱻ ᱪᱮᱫ ᱥᱚᱨᱠᱟᱨ ᱫᱚ ᱪᱮᱫ ᱨᱮᱥᱚᱱ ᱫᱚ ᱵᱟᱭ ᱮᱢᱟᱯᱮ ᱜᱮᱭᱟ?
ᱨᱮᱥᱚᱱ ᱮᱢᱚᱜ ᱜᱮᱭᱟ᱾
ᱛᱚ, ᱛᱟᱞᱦᱮ ᱞᱟᱹᱭᱮᱫ ᱫᱚᱞᱮ ᱡᱮ ᱠᱤᱨᱤᱧ᱾
ᱡᱚᱢ ᱜᱮᱭᱟᱞᱮ ᱚᱱᱟ ᱦᱚᱸ ᱟᱨ ᱠᱤᱨᱤᱧ ᱪᱟᱣᱞᱮ᱾
ᱟᱪᱪᱷᱟ, ᱛᱚ ᱚᱱᱛᱮ ᱵᱟᱝ ᱵᱟᱝ, ᱛᱤᱦᱤᱧ ᱫᱚ ᱵᱟᱝ ᱫᱟᱜ ᱟᱠᱟᱫᱟᱭ ᱫᱚᱢᱮ ᱱᱚᱜ-ᱚᱭ ᱛᱤᱦᱤᱧ ᱫᱚ ᱥᱤᱛᱩᱝ ᱮᱫ ᱜᱮᱭᱟᱭ, ᱦᱚᱞᱟ ᱦᱟᱹᱵᱤᱡ ᱫᱚ ᱠᱟ ᱴᱤᱡ ᱫᱟᱜ ᱞᱮᱫ ᱛᱟᱦᱮᱸᱜ-ᱟᱭ᱾ ᱛᱤᱦᱤᱧ ᱫᱚ ᱥᱮᱛᱟᱜ ᱠᱷᱚᱱᱜᱮ ᱥᱤᱛᱩᱝ ᱠᱟᱫᱟᱭ ᱟᱞᱮ ᱥᱮᱫ ᱫᱚ᱾ ᱟᱫᱚ ᱵᱟᱝ ᱫᱟᱜ ᱦᱩᱭ ᱫᱟᱜ ᱟᱠᱟᱫᱟᱭ ᱟᱫᱚ ᱱᱚᱜ-ᱚᱱᱟᱜᱮ ᱮᱠᱫᱚᱢ ᱢᱟᱴᱷ ᱥᱩᱨ ᱨᱮ ᱦᱮᱡ ᱠᱟᱛᱮᱫ ᱰᱟᱝᱨᱤ ᱠᱚ ᱜᱩᱯᱤ ᱵᱟᱲᱟ ᱦᱩᱭᱩᱜ ᱠᱟᱱᱟ᱾ ᱟᱫᱚ ᱫᱩᱲᱩᱵ ᱵᱟᱲᱟ ᱦᱩᱭ ᱠᱟᱱᱟ᱾
ᱛᱤᱱᱟᱹᱜ ᱰᱟᱝᱨᱤ ᱢᱮᱱᱟᱜ ᱠᱚ ᱛᱟᱯᱮᱭᱟ?
ᱰᱟᱝᱨᱤ ᱫᱚ ᱵᱤᱥᱤ ᱫᱚ ᱵᱟᱹᱱᱩᱜ ᱠᱚᱛᱟᱞᱮᱭᱟ ᱱᱚᱜ-ᱚᱭ ᱵᱟ ᱵᱟᱨᱭᱟ ᱜᱟᱱ ᱢᱮᱱᱟᱜ ᱠᱚ ᱠᱤᱱᱟ ᱩᱱᱠᱤᱱ ᱮᱸᱻ ᱪᱟᱥ ᱞᱟᱹᱜᱤᱫ ᱜᱮᱞᱮ ᱫᱚᱦᱚ ᱟᱠᱟᱫ ᱠᱤᱱᱟᱹ ᱥᱤᱭᱳᱜ ᱞᱟᱹᱜᱤᱫ᱾ ᱟᱫᱚ ᱰᱟᱝᱨᱤ ᱠᱚᱫᱚ ᱵᱟᱹᱱᱩᱜ ᱠᱚᱣᱟ ᱚᱝᱠᱟ ᱫᱚ᱾ ᱛᱚ ᱟᱯᱮ ᱨᱮᱱ ᱠᱚᱫᱚ ᱰᱟᱝᱨᱤ, ᱟᱯᱮ ᱫᱚ ᱵᱟᱯᱮ ᱪᱟᱥᱫᱟ ᱛᱟᱦᱞᱮ ᱛᱚ ᱟᱯᱮᱨᱮᱱ ᱫᱚ ᱰᱟᱝᱨᱤ ᱦᱚᱸ ᱡᱟᱹᱱᱤᱡ ᱵᱟᱹᱱᱩᱜ ᱠᱚᱣᱟ᱾
ᱚᱦᱚᱸᱜ, ᱟᱞᱮᱨᱮᱱ ᱫᱚ ᱰᱟᱟᱝᱨᱤ ᱦᱚᱸ ᱵᱟᱹᱱᱩᱜ ᱠᱚᱣᱟ, ᱢᱮᱨᱚᱢ ᱦᱚᱸ ᱵᱟᱹᱱᱩᱜ ᱠᱚᱣᱟ, ᱪᱤᱞᱤ ᱦᱚᱸ ᱵᱟᱹᱱᱩᱜ ᱠᱚᱣᱟ᱾
ᱚᱻ ᱛᱚ, ᱡᱟᱸᱦᱟᱱᱟᱜ ᱞᱟᱹᱭᱢᱮ᱾
ᱫᱟᱠᱟ ᱠᱚᱯᱮ ᱡᱚᱢ ᱠᱮᱫᱟ?
ᱦᱮᱸ ᱡᱚᱢ ᱫᱚ ᱡᱚᱢ ᱵᱟᱲᱟ ᱦᱩᱭ ᱠᱟᱱᱟ ᱮᱱᱟᱱ ᱧᱚᱜ ᱨᱮᱜᱮ᱾ ᱟᱫᱚ ᱱᱤᱛᱳᱜ ᱫᱚ ᱠᱟᱹᱴᱤᱡ ᱤᱱᱟᱹᱱ ᱠᱟᱹᱴᱤᱡ ᱛᱟᱭᱱᱚᱢ ᱛᱩᱯᱩ ᱵᱟᱲᱟ ᱦᱩᱭᱩᱜ-ᱟ, ᱫᱤᱭᱮ ᱟᱵᱟᱨ ᱢᱟᱡᱟᱱ ᱫᱟᱠᱟ ᱡᱚᱢ ᱦᱩᱭᱩᱜ-ᱟ᱾
ᱚ᱾
ᱪᱮ, ᱟᱯᱮ ᱫᱚᱯᱮ ᱥᱮᱛᱟᱜ ᱨᱮ ᱫᱚ ᱪᱮᱫ ᱨᱚᱦᱚᱲ ᱫᱟᱠᱟ ᱯᱮ ᱡᱚᱢᱟ ᱥᱮ ᱫᱟᱜ ᱢᱟᱹᱰᱤ ᱫᱟᱠᱟ?
ᱟᱞᱮ ᱫᱚ ᱥᱮᱛᱟᱜ ᱵᱮᱲᱟ ᱫᱚ ᱫᱟᱠᱟ ᱵᱟᱞᱮ ᱡᱚᱢ ᱜᱮᱭᱟ᱾
ᱚ, ᱛᱟᱦᱞᱮ ᱪᱮᱫ ᱯᱮ ᱡᱚᱢᱟ?
ᱠᱷᱟᱹᱡᱟᱹᱲᱤ ᱠᱚ᱾
ᱚ, ᱟᱹᱰᱤ ᱱᱟᱯᱟᱭ ᱠᱟᱛᱷᱟ᱾
ᱦᱩᱸ᱾
ᱦᱩᱸ ᱦᱩᱸ᱾ ᱚ ᱪᱮᱫ ᱠᱚ ᱞᱟᱹᱭᱟ ᱛᱤᱱᱟᱹᱜ ᱦᱚᱲ ᱟᱯᱮ ᱟᱯᱮ ᱫᱚ?
ᱟᱞᱮ ᱫᱚ ᱢᱚᱸᱬᱮ ᱦᱚᱲ᱾
ᱢᱚᱸᱬᱮ ᱦᱟᱲ ᱟᱹᱰᱤ ᱦᱚᱲ ᱫᱚᱯᱮ ᱛᱟᱦᱚᱞᱮᱼᱼ
ᱦᱩᱸ᱾
ᱚᱼᱼ ᱡᱚᱛᱚ ᱜᱮᱠᱚ ᱢᱟᱨᱟᱝ ᱟ ᱟᱢ ᱠᱷᱚᱱ ᱢᱟᱱᱮ ᱫᱟᱫᱟ ᱛᱟᱠᱚ ᱫᱤᱫᱤ ᱛᱟᱠᱚᱼᱼ ᱥᱮᱼᱼ
ᱵᱟᱝ ᱤᱧ ᱵᱷᱟᱭ ᱢᱮᱱᱟᱭᱟ-ᱟ᱾
ᱟᱪᱪᱷᱟ ᱛᱚᱵᱮ ᱞᱟᱹᱭ ᱠᱮᱫ ᱫᱚ ᱢᱚᱬᱮ ᱦᱚᱲᱼᱼ
ᱛᱚ ᱡᱷᱚᱛᱚ ᱦᱚᱲ ᱞᱤᱭᱮᱼᱼ
ᱚ ᱤᱧ ᱫᱩᱧ ᱠᱩᱞᱤ ᱠᱮᱫ ᱢᱮᱭᱟ ᱡᱮ ᱚᱲᱟᱜ ᱨᱮ ᱛᱤᱱ ᱵᱚᱭᱦᱟᱜ ᱟᱯᱮ? ᱟᱢᱫᱚ ᱟᱫᱚᱢ ᱵᱩᱡᱽ ᱠᱮᱫᱟ ᱡᱮ ᱚᱲᱟᱜ ᱨᱮ ᱛᱤᱱᱟᱹᱜ ᱢᱮᱱᱟᱜ ᱯᱮᱭᱟ?
ᱯᱮ ᱦᱚᱲ᱾
ᱚ ᱯᱮ ᱦᱚᱲ ᱫᱚ ᱚᱠᱚᱭ ᱚᱠᱚᱭ?
ᱤᱧ ᱫᱟᱫᱟ ᱢᱮᱱᱟᱭᱟ ᱟᱨ ᱤᱧ ᱵᱷᱟᱭ᱾
ᱟᱪᱪᱷᱟ ᱛᱚ ᱟᱹᱰᱤ ᱱᱟᱯᱟᱭ ᱠᱟᱛᱷᱟ ᱾
ᱦᱩᱸ᱾
ᱦᱮᱸ ᱛᱚᱼᱼ ᱟᱞᱮ ᱫᱚ ᱚᱲᱟᱜ ᱦᱚᱲ ᱫᱚ ᱥᱟᱸᱜᱮ ᱜᱮᱭᱟᱞᱮ ᱛᱚ ᱵᱚᱭᱦᱟ ᱦᱤᱥᱟᱹᱵ ᱛᱮᱫᱚ ᱵᱟᱨ ᱦᱚᱲᱟᱞᱤᱧ ᱤᱧ ᱢᱤᱱᱟᱹᱧᱟ ᱟᱨ ᱟᱞᱮ ᱢᱟᱹᱭ ᱢᱮᱱᱟᱭᱟ ᱤᱧ ᱠᱷᱚᱱ ᱦᱩᱰᱤᱧ ᱤᱡ ᱾ ᱛᱚ ᱵᱟᱨ ᱦᱚᱲ ᱜᱮᱭᱟᱞᱤᱧ ᱫᱚ ᱾ ᱛᱟᱦᱚᱞᱮ ᱞᱟᱹᱭ ᱦᱭᱳᱜ ᱠᱟᱱᱟ ᱡᱮ ᱯᱟᱲᱦᱟᱜ ᱜᱮᱭᱟᱢ ᱥᱮ ᱵᱟᱹᱜᱤ ᱠᱮᱫᱟᱢ ᱱᱮᱛᱟᱨ ᱫᱚ?
ᱵᱟᱝ ᱯᱟᱲᱦᱟᱜ ᱜᱤᱭᱟᱹᱧ ᱾
ᱟᱪᱪᱷᱟ ᱛᱟᱦᱚᱞᱮ ᱛᱚ ᱟᱹᱰᱤ ᱱᱟᱯᱟᱭ ᱠᱟᱛᱷᱟ ᱯᱟᱲᱦᱟᱣ ᱫᱚ ᱫᱚᱨᱠᱟᱨ ᱜᱮᱭᱟ ᱦᱮᱸ ᱥᱮ ᱵᱟᱝᱟ ᱾
ᱦᱩᱸ᱾
ᱦᱮᱸ ᱛᱚ ᱟᱪᱪᱷᱟ ᱵᱟᱡᱟᱨ ᱠᱚᱨᱮ ᱫᱚ ᱛᱟᱦᱚᱞᱮ ᱟᱯᱮ ᱫᱚ ᱢᱟᱱᱮ ᱥᱩᱠᱨᱤ ᱡᱤᱞ ᱠᱚᱫᱚ ᱵᱟᱯᱮ ᱡᱚᱢ ᱜᱮᱭᱟ ᱡᱟᱹᱱᱤᱡ ᱦᱮᱸ ᱥᱮ?
ᱵᱟᱝ ᱾ ᱟᱞᱮ ᱫᱚ ᱥᱩᱠᱨᱤ ᱡᱮᱞ ᱠᱚᱫᱚ ᱵᱟᱞᱮ ᱡᱚᱢ ᱜᱮᱭᱟ ᱾
ᱞᱟᱹᱭ ᱫᱚᱠᱚ ᱵᱟᱝᱢᱟ ᱡᱮ ᱥᱟᱱᱛᱟᱲ ᱠᱚᱫᱚ ᱡᱷᱚᱛᱚ ᱦᱚᱲᱜᱮ ᱥᱩᱠᱨᱤ ᱡᱤᱞ ᱠᱚ ᱡᱚᱢᱟ ᱾
ᱟᱞᱮ ᱵᱟᱫ ᱛᱮ ᱾
ᱪᱮᱫ ᱟᱯᱮ ᱵᱟᱫ ᱛᱮᱫᱚ ᱟᱵᱟᱨ ᱪᱮᱫ ᱞᱮᱠᱟ? ᱞᱟᱹᱭᱟᱠᱚ ᱡᱮ ᱥᱟᱱᱛᱟᱲ ᱫᱚᱠᱚ ᱡᱚᱢ ᱜᱮᱭᱟ ᱛᱚ ᱾ ᱚ ᱪᱮᱫᱟᱜ ᱟᱯᱮ ᱚᱲᱟᱜ ᱨᱮᱫᱚ ᱵᱟᱝ ᱜᱟᱱᱚᱜᱼᱟ ᱥᱮ ᱪᱮᱫ ᱞᱮᱠᱟ?
ᱞᱟᱦᱟ ᱛᱮᱫᱚ ᱠᱚ ᱡᱚᱢ ᱜᱮᱭᱟ ᱱᱮᱛᱟᱨ ᱫᱚ ᱵᱟᱞᱮ ᱡᱚᱢᱟ ᱾
ᱟᱪᱪᱷᱟ ᱱᱤᱝᱠᱟᱹ ᱵᱮᱯᱟᱨ ᱛᱚ ᱛᱩᱸᱯᱩ ᱵᱟᱲᱟ ᱠᱚ ᱦᱩᱭ ᱠᱟᱱᱟ ᱥᱮ ᱵᱟᱝᱟ?
ᱦᱩᱸ ᱦᱳᱭ ᱟᱠᱟᱱᱟ ᱾
ᱟᱪᱪᱷᱟ᱾ ᱦᱩᱸ ᱛᱚ ᱡᱟᱦᱟᱱᱟᱜ ᱞᱟᱹᱭ ᱢᱮ?
ᱞᱟᱹᱭ ᱮᱫᱤᱧ ᱱᱤᱛᱚᱜ ᱚᱱᱛᱮ ᱫᱟᱜ ᱮ ᱫᱟᱭ?
ᱵᱟᱝᱜᱮ ᱮᱱᱟᱝ ᱜᱮᱛᱩᱧ ᱞᱟᱹᱭ ᱠᱮᱫᱟ ᱡᱮ ᱱᱚᱛᱮ ᱫᱚ ᱛᱮᱦᱤᱧ ᱫᱚ ᱥᱤᱛᱩᱝ ᱟᱠᱟᱫᱟ ᱫᱚᱢᱮ ᱾
ᱟᱞᱮ ᱱᱚᱛᱮ ᱫᱚᱫ ᱛᱚᱜ ᱫᱟᱜ ᱮᱫᱟᱭ ᱾
ᱚᱸᱻ ᱛᱟᱦᱮᱞᱮ ᱟᱹᱰᱤ ᱵᱷᱟᱜᱤ ᱠᱟᱛᱷᱟ ᱟᱫᱚ ᱫᱟᱜ ᱠᱟᱛᱮᱜ ᱜᱮ ᱪᱮᱜ ᱦᱩᱭᱩᱜᱼᱟ, ᱟᱫᱚ ᱟᱯᱮ ᱫᱚ ᱪᱟᱥ ᱦᱚᱸ ᱵᱟᱯᱮ ᱪᱟᱥᱼᱟ, ᱪᱮᱜ ᱵᱟᱝ ᱾
ᱦᱩᱸ᱾
ᱟᱸᱦ ᱟᱞᱮ ᱥᱮᱫ ᱫᱟᱜ ᱞᱮᱠᱷᱟᱱ ᱫᱚ ᱛᱚᱵᱩ ᱞᱟᱹᱭ ᱜᱟᱱ ᱠᱚᱜᱼᱟ ᱡᱮ ᱠᱟᱹᱴᱤᱡ ᱮᱸ ᱠᱟᱹᱢᱤ ᱨᱮ ᱞᱟᱜᱟᱜᱼᱟ, ᱦᱮᱸ ᱥᱮ ᱵᱟᱝ?
ᱦᱮᱸ᱾
ᱦᱩᱸ ᱟᱯᱮ ᱫᱚ ᱟᱫᱚ ᱵᱮᱠᱟᱨ ᱜᱮ᱾
ᱚᱠᱟᱥᱮᱫ ᱵᱟᱹᱫ ᱢᱮᱱᱟᱜᱼᱟ ᱚᱱᱛᱮ ᱵᱷᱟᱜᱮ᱾
ᱦᱩᱸ ᱦᱩᱸ ᱦᱩᱸ ᱦᱩᱸ, ᱵᱟᱠᱷᱟᱱ ᱚᱱᱛᱮ ᱮᱴᱟᱜ ᱠᱚᱨᱮ ᱫᱚ ᱵᱮᱠᱟᱨ ᱜᱮᱭᱟ, ᱫᱟᱜ ᱠᱟᱛᱮ ᱫᱚ ᱠᱳᱱᱳ ᱠᱟᱹᱢᱤ ᱨᱮᱜᱮ ᱵᱟᱝ ᱠᱚ ᱞᱟᱜᱟᱣᱟ ᱦᱚᱲ ᱾
ᱦᱩᱸ, ᱱᱚᱛᱮ ᱦᱚᱸ ᱢᱟᱴᱷ ᱠᱚ ᱢᱮᱱᱟᱜᱼᱟ ᱠᱤᱱᱛᱩ ᱟᱹᱰᱤ ᱥᱟᱺᱜᱤᱧ ᱾
ᱚ ᱪᱮᱜ ᱟᱫᱚ ᱵᱟᱯᱮ ᱪᱟᱥ ᱮᱫᱟ ᱫᱚ ᱪᱮᱫ ᱞᱮᱠᱟ ᱢᱟᱱᱮ ᱠᱷᱮᱛ ᱠᱚ ᱫᱚ ᱵᱟᱹᱱᱩᱜ ᱛᱟᱯᱮᱭᱟ ᱥᱮ ᱪᱮᱫ ᱞᱮᱠᱟ ᱥᱮ ᱮᱸᱫ
ᱢᱮᱱᱟᱜ ᱛᱟᱞᱮᱭᱟ ᱠᱷᱮᱛ ᱠᱚᱫᱚ ᱠᱤᱱᱛᱩᱝ ᱵᱟᱞᱮ ᱪᱟᱥ ᱜᱮᱭᱟ ᱾
ᱚᱸᱻ ᱵᱟᱯᱮ ᱪᱟᱥ ᱜᱮᱭᱟ, ᱢᱟᱱᱮ ᱡᱟᱦᱟᱸᱱᱟᱜ ᱛᱚ ᱠᱟᱨᱚᱱ ᱢᱮᱱᱟᱜᱼᱟ ᱥᱮ ᱡᱮ ᱵᱟᱝ ᱯᱮ ᱪᱟᱥ ᱮᱫᱟ ᱱᱚᱣᱟ ᱠᱷᱟᱹᱛᱤᱨ ᱛᱮ ᱥᱮ ᱱᱚᱜ-ᱚ ᱱᱚᱣᱟ ᱠᱷᱟᱹᱛᱤᱨ ᱛᱮ ᱦᱮᱸ ᱥᱮ ᱵᱟᱝ?
ᱦᱩᱸ,
ᱟᱫᱚ ᱪᱮᱫ ᱞᱮᱠᱟᱱ ᱠᱟᱨᱚᱱ ᱢᱮᱱᱟᱜᱼᱟᱝ ᱚᱱᱟ ᱛᱚ ᱞᱟᱹᱭ ᱞᱮᱠᱷᱟᱱ ᱵᱷᱟᱹᱜᱤ ᱠᱚᱜᱼᱟ?
ᱟᱸᱠ ᱠᱟᱹᱢᱤ ᱢᱟᱱᱮ ᱪᱮᱜ ᱠᱟᱹᱢᱤ?
ᱤᱧ ᱵᱟ ᱪᱟᱠᱲᱤ ᱜᱮᱭᱟᱭ,
ᱚᱠᱚᱭ ᱪᱟᱹᱠᱨᱤᱭᱟᱭ?
ᱤᱧ ᱵᱟ᱾
ᱚᱻᱦ, ᱟᱪᱪᱷᱟ ᱟᱫᱚ ᱛᱚᱵᱩ ᱛᱚ ᱟᱞᱮ ᱱᱚᱱᱛᱮ ᱨᱮᱱ ᱫᱚ ᱪᱟᱹᱠᱨᱤ ᱦᱚᱲ ᱦᱚᱠᱚ ᱦᱚᱸ ᱪᱟᱥ ᱵᱟᱥ ᱜᱮᱭᱟ ᱠᱚ ᱛᱚ᱾
ᱚᱦ,
ᱛᱚ ᱟᱫᱚ ᱮᱛᱮ ᱚᱱᱟᱫᱚ ᱠᱷᱮᱛ ᱫᱚ ᱟᱫᱚ ᱪᱤᱠᱟᱹᱭᱮᱫᱟ ᱯᱮ ᱛᱟᱞᱦᱮ ᱦᱚᱲ ᱯᱮ ᱮᱢ ᱠᱟᱜ ᱠᱚᱣᱟ ᱪᱟᱥ ᱞᱟᱹᱜᱤᱫ ᱥᱮ ᱚᱱᱟᱫᱚ ᱯᱩᱲᱭᱟᱹ ᱜᱮ ᱢᱮᱱᱟᱜᱼᱟ ᱾
ᱵᱟᱝᱼᱟᱸ, ᱮᱢᱱᱤ ᱜᱮ ᱢᱮᱱᱟᱜ ᱛᱟᱞᱮᱭᱟ ᱾
ᱤᱱᱟᱹ ᱦᱚᱲ ᱯᱮ ᱮᱢ, ᱮᱢ ᱫᱟᱲᱮ ᱠᱮᱠᱚᱣᱟ ᱛᱚ, ᱦᱚᱲ ᱨᱮᱦᱚᱸ ᱠᱚ ᱪᱟᱥ ᱵᱟᱲᱟ ᱠᱮᱭᱟ ᱦᱮᱸ ᱥᱮ ᱵᱟᱝᱼᱟ?
ᱦᱩᱸ ᱮᱢ ᱞᱮᱠᱷᱟᱱ ᱫᱚ ᱚᱸᱠᱟᱱ ᱠᱚᱣᱟᱜ ᱮᱢ ᱠᱤᱱᱛᱩᱝ ᱵᱟᱞᱮ ᱮᱢ ᱟᱠᱟᱜ ᱠᱚᱣᱟ ᱠᱚ ᱚᱠᱚᱭ ᱦᱚᱸ᱾
ᱦᱚᱸ ᱚᱸᱜ, ᱚᱱᱟ ᱜᱮ ᱟᱨᱠᱤ ᱨᱚᱲ ᱵᱟᱲᱟ ᱠᱟᱛᱮᱜ ᱠᱟᱹᱴᱤᱜ ᱵᱷᱟᱹᱜᱤ ᱵᱩᱡᱷᱟᱹᱣᱮᱱᱟ ᱛᱚ ᱪᱮᱜ ᱞᱤᱧ ᱞᱟᱹᱭᱟ, ᱚᱸ ᱴᱷᱤᱠ ᱜᱮᱭᱟ ᱛᱟᱦᱮᱞᱮ ᱚᱠᱛᱚ ᱠᱚᱦᱚᱸ ᱟᱢ ᱰᱤ ᱟᱢᱫᱟ ᱯᱟᱨᱚᱢ ᱟᱠᱟᱱᱟᱱ, ᱛᱟᱦᱮᱞᱮ ᱱᱤᱛᱩᱜ ᱜᱷᱟᱹᱲᱤᱡ ᱫᱚ ᱱᱤᱛ ᱦᱟᱹᱵᱤᱡ ᱜᱮ ᱦᱮᱸ ᱥᱮ ᱵᱟᱝᱼᱟ? ᱛᱚ ᱛᱟᱞᱦᱮ ᱞᱟᱹᱭ ᱤᱫᱟᱹᱧ ᱡᱮ, ᱡᱚᱦᱟᱨ ᱜᱮ ᱦᱮᱸ ᱥᱮ?
ᱦᱳᱭ᱾